ᱦᱮᱞᱳᱣ
ᱦᱮᱸ ᱡᱚᱦᱟᱨ ᱜᱮ᱾
ᱦᱮᱸ ᱡᱚᱦᱟᱨ ᱜᱮ
ᱦᱮᱸ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ
ᱪᱮᱫ ᱠᱚ ᱪᱤᱠᱟᱹᱭ ᱦᱩᱭᱩᱜ ᱠᱟᱱᱟ ᱛᱟᱦᱞᱮ
ᱛᱟᱸᱦᱟ ᱪᱤᱠᱟᱹ ᱵᱚᱞᱛᱮ ᱦᱟᱯᱮ ᱢᱤᱫᱴᱟᱝ ᱜᱟᱹᱭ ᱟᱹᱜᱩ ᱦᱩᱭ ᱟᱠᱟᱱᱟ᱾ ᱦᱟᱱᱠᱩ ᱡᱟᱹᱨᱥᱤ ᱜᱟᱹᱭ ᱦᱟᱸᱜ ᱠᱷᱟᱡᱽ ᱩᱱᱤᱜᱮ ᱟᱫᱚ ᱱᱤᱛᱚᱜ ᱫᱚ ᱡᱚᱜᱟᱣ ᱡᱚᱛᱚᱱᱮ ᱦᱩᱭᱩᱜ ᱠᱟᱱᱟ᱾ ᱠᱟᱨᱚᱱ ᱫᱚ ᱩᱱᱤ ᱫᱚ ᱟᱹᱜᱩ ᱨᱮᱱᱟᱜ ᱠᱟᱨᱚᱱ ᱫᱚ ᱦᱩᱭᱩᱜ ᱠᱟᱱᱟ ᱛᱚᱣᱟᱭᱟᱭ ᱡᱟᱹᱥᱛᱤ ᱢᱟᱱᱮ ᱢᱤᱫᱴᱟᱝ ᱢᱤᱫᱴᱟᱝ ᱜᱟᱹᱭ ᱜᱮ ᱯᱚᱸᱪᱤᱥ ᱠᱮᱡᱤ ᱦᱩᱸ ᱯᱚᱸᱪᱤᱥ ᱠᱤᱡᱤ ᱠᱩᱲᱤ ᱠᱤᱡᱤ ᱯᱚᱱᱨᱚ ᱠᱤᱡᱤ ᱛᱚᱞᱟ ᱭᱟᱭ ᱟᱫᱚ ᱚᱱᱟᱜᱮ ᱢᱟᱱᱮ ᱡᱚᱢ ᱧᱩ ᱦᱚᱪᱚᱭ ᱦᱩᱭᱩᱜᱼᱟ, ᱛᱟᱯᱚᱨᱮ ᱛᱚᱣᱟ ᱚᱱᱠᱟ ᱢᱚᱱᱮ ᱠᱟᱛᱮ ᱦᱟᱛᱟᱣ ᱦᱩᱭ ᱟᱠᱟᱱᱟ᱾ ᱟᱨᱦᱚᱸ ᱦᱟᱯᱮᱱ ᱫᱤᱱ ᱟᱥᱛᱮ ᱟᱥᱛᱮ ᱢᱤᱫ ᱵᱟᱨᱭᱟ ᱠᱟᱛᱮ ᱚᱱᱠᱟ ᱜᱮ ᱡᱟᱥ
ᱦᱳᱭ
ᱠᱩᱞᱴᱤ ᱯᱷᱟᱨᱟᱢ ᱢᱤᱫᱴᱟᱝ ᱠᱷᱩᱞᱟᱹᱣ ᱨᱮᱱᱟᱜ ᱤᱪᱪᱷᱟᱹ ᱢᱮᱱᱟᱜᱼᱟ ᱡᱮ ᱜᱟᱹᱭ ᱯᱷᱟᱨᱟᱢ ᱚᱲᱟᱜ ᱨᱮ ᱫᱩᱲᱩᱵ ᱫᱩᱲᱩᱵ ᱛᱮᱜᱮ ᱢᱟᱱᱮ ᱛᱚᱣᱟ ᱠᱚ ᱫᱚᱦᱚᱣ ᱵᱟᱲᱟ ᱠᱟᱛᱮ ᱜᱮ ᱾ ᱦᱮᱸ ᱛᱚᱣᱟ ᱨᱮᱱᱟᱜ ᱡᱟ ᱫᱟᱢᱦᱟᱠᱷᱟᱡ ᱱᱚᱣᱟ ᱥᱤᱡᱤᱱ ᱨᱮᱱ ᱡᱟᱦᱟᱱᱟᱜ ᱠᱟᱹᱢᱤ ᱜᱮ ᱵᱟᱴᱩ ᱛᱷᱮᱠᱮ ᱦᱩᱸ
ᱦᱮᱸ
ᱞᱟᱰᱩ ᱠᱳᱭ ᱤᱭᱟᱹ ᱠᱚ ᱮᱢᱟᱱᱟᱜ ᱠᱚ ᱫᱚᱭ ᱠᱚ ᱵᱮᱱᱟᱣ ᱠᱟᱛᱮ ᱛᱚᱣᱟ ᱥᱟᱞᱟᱜ ᱫᱚ ᱵᱟᱝ ᱜᱟᱱᱚᱜᱼᱟ᱾
ᱦᱩᱸ ᱵᱟᱝ ᱜᱟᱱᱚᱜᱼᱟ ᱚᱱᱟ ᱫᱚ
ᱦᱳᱭ
ᱢᱤᱫᱴᱟᱝ ᱜᱮ ᱛᱟᱦᱞᱮ ᱦᱟᱛᱟᱣ ᱦᱩᱭ ᱠᱟᱱᱟ ᱟᱯᱟ ᱛᱚᱛᱚ ᱫᱚ
ᱦᱮᱸ ᱢᱤᱫᱴᱟᱝ ᱜᱮ ᱟᱯᱟᱛᱚᱛᱚ ᱫᱚ ᱦᱟᱛᱟᱣ ᱦᱩᱭ ᱠᱟᱱᱟ ᱦᱮᱸ ᱟᱨᱚ ᱟᱫᱚ ᱟᱥᱛᱮ ᱟᱥᱛᱮ ᱠᱷᱟᱡᱽ ᱵᱟᱹᱲᱛᱤ ᱞᱟᱹᱭ ᱦᱩᱭᱩᱜ ᱠᱟᱱᱟ ᱪᱮᱫ ᱪᱤᱠᱟᱹᱜ ᱠᱟᱱᱟ
ᱦᱚᱸ
ᱟᱫᱚ ᱦᱟᱸᱜ ᱠᱷᱟᱡ ᱟᱛᱳ ᱴᱚᱞᱟᱨᱮ ᱱᱚᱝᱠᱟ ᱯᱷᱩᱪᱠᱟ ᱫᱚᱠᱟᱱ ᱠᱚ ᱪᱟᱞᱟᱣ ᱵᱟᱲᱟ ᱞᱮᱫ ᱜᱮᱭᱟ ᱛᱟᱨᱟᱥᱤᱧ ᱵᱮᱲᱟ ᱴᱟᱭᱤᱢ ᱯᱟᱥ ᱞᱮᱠᱟ ᱠᱷᱟᱡ ᱯᱟᱴ ᱴᱟᱭᱤᱢ ᱪᱟᱹᱠᱨᱤ ᱞᱮᱠᱟ, ᱚᱱᱟ ᱦᱚᱸᱛᱚ ᱞᱟᱹᱭ ᱜᱟᱱᱚᱜᱼᱟ ᱪᱟᱹᱠᱨᱤ ᱜᱮ ᱠᱟᱱᱟ ᱢᱤᱫᱴᱟᱝ ᱾
ᱦᱮᱸ ᱡᱟᱜᱮ ᱚᱱᱟ ᱛᱮᱦᱚᱸ ᱠᱟᱹᱴᱤᱡ ᱡᱟᱦᱟᱱᱟᱜ ᱜᱮ ᱦᱩᱭᱩᱜᱼᱟ ᱩᱰᱩᱝᱚᱜᱼᱟ
ᱦᱮᱸ ᱦᱮᱸ ᱦᱮᱸ ᱟᱹᱰᱤ ᱜᱮ ᱱᱟᱯᱟᱭᱚᱜᱼᱟ᱾
ᱦᱮᱸ
ᱟᱨ ᱛᱟᱦᱞᱮ ᱚᱞ ᱯᱟᱲᱦᱟᱣ ᱠᱚᱫᱚ ᱛᱤᱱᱟᱹᱜ ᱥᱟᱺᱜᱤᱧ ᱦᱩᱭᱱᱟ ᱦᱟᱜ ᱠᱷᱟᱹᱡ
ᱚᱞᱚᱜ ᱯᱟᱲᱦᱟᱣ ᱫᱚ ᱦᱚᱸᱜᱼᱚᱭ ᱠᱚᱞᱮᱡᱽ ᱠᱚᱨᱮ ᱜᱮ ᱯᱟᱲᱦᱟᱣ ᱵᱟᱲᱟᱭ ᱦᱩᱭᱩᱜ ᱠᱟᱱᱟ
ᱦᱳᱭ ᱟᱫᱚ ᱠᱚᱞᱮᱡᱽ ᱯᱟᱲᱦᱟᱣ ᱯᱟᱲᱦᱟᱣ ᱛᱮᱜᱮ ᱟᱨᱚ ᱮᱴᱟᱜ ᱠᱤᱪᱷᱩ ᱛᱚ ᱦᱮᱸ
ᱦᱳᱭ‌ ᱠᱤᱪᱷᱩ ᱫᱤᱱ ᱯᱚᱨ ᱜᱮ
ᱯᱟᱲᱦᱟᱣ ᱠᱚᱦᱚᱸ
ᱦᱮᱸ
ᱟᱨ ᱛᱟᱦᱞᱮ ᱟᱯᱮ ᱤᱭᱟᱹᱨᱮ ᱠᱚᱞᱮᱡᱽ ᱨᱮᱢᱟ ᱟᱫᱚ ᱟᱯᱮ ᱰᱤᱯᱟᱨᱴᱢᱮᱱᱴ ᱨᱮᱱ ᱛᱤᱱᱟᱹᱜ ᱜᱟᱱ ᱯᱟᱹᱴᱷᱶᱟᱹ ᱢᱮᱱᱟᱜ ᱠᱚᱛᱮ?
ᱟᱞᱮ ᱰᱤᱯᱟᱨᱢᱮᱱᱴ ᱨᱮᱫᱚ ᱤᱱᱟᱹᱜ ᱠᱚᱢ ᱫᱚ ᱡᱮ ᱱᱤ ᱦᱩᱭᱩᱜ-ᱟ ᱠᱚ ᱯᱮᱜᱮᱞ ᱜᱟᱱ
ᱚ, ᱛᱟᱦᱞᱮ ᱟᱹᱰᱤ ᱜᱮ ᱯᱮ ᱥᱟᱸᱜᱮ ᱜᱮᱭᱟ, ᱦᱮᱸ ᱟᱨ ᱜᱚᱢᱠᱮ ᱜᱚᱝᱠᱮ ᱠᱚ, ᱜᱚᱢᱠᱮ ᱠᱚ ᱚᱠᱟᱮᱠᱟ ᱠᱮᱞᱟᱥ ᱠᱚᱠᱚ ᱦᱟᱛᱟᱣ ᱜᱮᱭᱟ ᱾
ᱜᱚᱝᱠᱮ ᱠᱚ ᱵᱷᱟᱞᱮ ᱠᱮᱞᱟᱥ ᱠᱚ ᱦᱟᱛᱟᱣ ᱜᱮᱭᱟ᱾ ᱯᱨᱚᱛᱷᱚᱢ ᱫᱚ ᱦᱜ ᱠᱷᱟᱱ ᱵᱟᱝ ᱪᱟᱞᱟᱣ ᱦᱩᱭᱩ ᱠᱟᱱᱟ ᱠᱚᱞᱮᱡᱽ ᱥᱮᱫ ᱫᱚ ᱾
ᱦᱚᱸ ᱟᱨ ᱛᱟᱦᱞᱮ ᱟᱯᱮᱭᱟᱜ ᱠᱚᱞᱮᱡᱽ ᱨᱮ ᱚᱱᱠᱟᱱᱟᱜ ᱪᱮᱫ ᱠᱚᱯᱮ ᱢᱟᱱᱟᱣ ᱜᱮᱭᱟ, ᱥᱟᱱᱛᱟᱲ ᱥᱚᱢᱟᱡᱽ ᱨᱮᱱᱟᱜ ᱤᱭᱟᱹ ᱠᱚ ᱾
ᱥᱟᱱᱛᱟᱲ ᱥᱚᱢᱟᱡᱽ ᱨᱮᱱᱟᱜ ᱫᱚ ᱯᱟᱹᱨᱥᱤ ᱡᱤᱛᱠᱟᱹᱨ ᱢᱟᱦᱟ ᱢᱟᱱᱟᱣ ᱦᱩᱭᱩᱜ ᱜᱮᱭᱟ ᱾ ᱛᱤᱨᱤᱥᱟ ᱡᱩᱱ ᱡᱟᱦᱟᱸ ᱟᱵᱚᱣᱟᱜ ᱚᱱᱟ ᱦᱩᱞ ᱢᱟᱦᱟ ᱚᱱᱟ ᱢᱟᱱᱟᱣ ᱦᱩᱭᱩᱜ ᱜᱮᱭᱟ ᱾
ᱦᱩᱭ
ᱟᱨ ᱦᱚᱸ ᱟᱭᱢᱟ ᱟᱭᱢᱟ ᱢᱮᱱᱟᱜᱼᱟ, ᱟᱵᱚ ᱥᱟᱱᱛᱟᱞ ᱠᱚᱣᱟᱜ ᱚᱱᱟ ᱠᱚ ᱢᱟᱱᱟᱣ ᱦᱩᱭᱩᱜ ᱜᱮᱭᱟ ᱾
ᱦᱮᱸ ᱡᱮᱢᱚᱱ ᱜᱩᱨᱩ ᱜᱚᱢᱠᱮᱭᱟᱜ ᱡᱟᱱᱟᱢ ᱢᱟᱦᱟᱸ ᱾ ᱯᱟᱪᱮᱭ ᱢᱮ ᱦᱮᱸᱥᱮ, ᱯᱟᱨᱥᱤ ᱡᱤᱛᱠᱟᱹᱨ ᱢᱟᱦᱟ ᱫᱚ ᱦᱩᱭᱩᱜ ᱠᱟᱱᱟ ᱵᱟᱭᱤᱥᱮ ᱰᱤᱥᱮᱢᱵᱚᱨ ᱦᱩᱞ ᱢᱟᱦᱟ ᱫᱚ ᱦᱮᱸ ᱛᱤᱨᱤᱥᱮ ᱡᱩᱱ ᱦᱮᱸ, ᱱᱚᱜᱼᱚᱭ ᱛᱚ ᱥᱮᱴᱮᱨᱚᱜ ᱠᱟᱱᱟ ᱠᱷᱟᱡ ᱜᱟᱯᱟ ᱢᱮᱭᱟᱝ ᱜᱮ ᱟᱫᱚ ᱦᱟᱸᱜᱠᱷᱟᱡ ᱦᱮᱸ ᱠᱚᱞᱮᱡᱽ ᱦᱮ ᱠᱚᱞᱮᱡᱽ ᱠᱚᱨᱮ, ᱟᱭᱢᱟ ᱡᱟᱭᱜᱟ ᱠᱚᱨᱮ ᱜᱮᱵᱚᱱᱭᱟ᱾ ᱱᱮᱛᱟᱨ ᱢᱟ ᱧᱮᱞ ᱠᱟᱫᱟ ᱵᱚᱱ, ᱨᱟᱥᱛᱟ ᱫᱷᱟᱨᱮ ᱠᱚᱨᱮ ᱟᱵᱚᱨᱮᱱ ᱥᱤᱫᱩ ᱠᱟᱹᱱᱦᱩ ᱣᱟᱜ ᱢᱩᱨᱛᱤ ᱦᱚᱸ ᱢᱮᱱᱟᱜ ᱜᱮᱭᱟ ᱚᱱᱟ ᱠᱚᱨᱮ᱾ ᱛᱟᱨᱯᱚᱨ ᱦᱟᱸ ᱟᱫᱚ ᱱᱤᱛᱚᱜ ᱧᱮᱞᱚᱜ ᱠᱟᱱᱟ ᱮᱢᱚᱱ ᱡᱮ ᱦᱩᱞ ᱢᱟᱦᱟ‌ ᱞᱮ ᱠᱟᱱ ᱫᱤᱱ ᱨᱮ ᱢᱟᱱᱮ ᱯᱟᱛᱟ ᱮᱱᱮᱡ ᱫᱚ ᱦᱩᱸ ᱚᱨᱜᱮᱥᱴᱟᱨ ᱠᱚᱠᱚ ᱫᱚᱦᱚᱭᱮᱜᱼᱟ᱾ ᱱᱚᱣᱟ ᱫᱚ ᱮᱠᱪᱩᱭᱮᱞᱤ ᱩᱱᱦᱤᱞᱳ ᱫᱚ ᱩᱱ ᱦᱤᱞᱳ ᱫᱚ ᱯᱟᱛᱟ ᱮᱱᱮᱡ ᱦᱩᱭ ᱞᱮᱱᱟ ᱾ ᱥᱮ ᱵᱚᱞ ᱠᱷᱮᱹᱞ ᱦᱩᱭᱱᱟ ᱛᱤᱨᱤᱥᱮ ᱡᱩᱱ
ᱦᱮᱸ
ᱛᱟᱦᱞᱮ ᱱᱚᱣᱟ ᱫᱚ ᱡᱮ ᱟᱹᱰᱤᱜᱮ ᱠᱷᱟᱨᱟᱯᱚᱜ ᱠᱟᱱᱟ ᱥᱮ
ᱦᱮᱸ ᱚᱱᱟ ᱠᱚ ᱵᱟᱠᱚ ᱵᱩᱡᱽᱫᱟ ᱛᱚ
ᱦᱟᱸ ᱛᱟᱦᱚᱞᱮ ᱜᱩᱨᱩ ᱜᱚᱢᱠᱮᱭᱟᱜ ᱡᱟᱱᱟᱢ ᱢᱟᱦᱟ ᱫᱚ ᱚᱠᱟ ᱞᱮᱠᱟ ᱯᱮ ᱢᱟᱱᱟᱣ ᱜᱮᱭᱟ, ᱱᱟᱯᱟᱭ ᱜᱮ?
ᱦᱮᱸ ᱱᱟᱯᱟᱭ ᱜᱮ ᱢᱟᱱᱟᱣ ᱦᱩᱭᱩᱜ ᱜᱮᱭᱟ᱾ ᱥᱟᱱᱟᱢ ᱯᱟᱹᱴᱷᱣᱟᱹ
ᱦᱳᱭ ᱦᱮᱸ, ᱟᱯᱮ ᱫᱚ ᱜᱩᱨᱩ ᱜᱚᱢᱠᱮᱭᱟᱜ ᱡᱟᱱᱟᱢ ᱢᱟᱦᱟ ᱫᱚ ᱛᱤᱥ ᱯᱮ ᱠᱚᱨᱟᱣ ᱜᱮᱭᱟ? ᱯᱟᱸᱪᱮᱭ ᱢᱮ ᱥᱮ ᱵᱟᱹᱭᱥᱟᱹᱠᱷ ᱠᱩᱱᱟᱹᱢᱤ ᱨᱮ? ᱢᱟᱱᱮ ᱵᱟᱨᱭᱟ ᱫᱤᱱ ᱠᱚ ᱞᱟᱹᱭ ᱛᱟᱵᱚᱱᱟ ᱛᱚ᱾
ᱦᱮᱸ ᱟᱨ ᱵᱟᱹᱭᱥᱟᱹᱠᱷ ᱠᱩᱱᱟᱹᱢᱤ ᱨᱮᱜᱮ ᱦᱤᱡᱩᱜ ᱜᱮᱭᱟ᱾
ᱦᱳᱭᱛᱚ, ᱟᱫᱚ ᱵᱟᱨ ᱡᱟᱭᱜᱟ ᱨᱮ ᱵᱟᱨ ᱥᱮᱫ ᱠᱚ ᱢᱟᱱᱟᱣ ᱟᱛᱚ᱾ ᱵᱟᱨ ᱡᱟᱭᱜᱟ ᱨᱮ ᱵᱚᱞᱛᱮ ᱡᱮ ᱡᱮᱢᱚᱱ ᱠᱚ ᱢᱟᱱᱟᱣ ᱮᱫᱟ ᱦᱟᱸᱰᱮ ᱱᱟᱰᱮ᱾
ᱦᱮᱸ ᱚᱱᱟ ᱦᱚᱸ ᱠᱟᱛᱷᱟ ᱠᱟᱱ ᱜᱮᱭᱟ᱾
ᱦᱮᱸ
ᱟᱫᱚ ᱤᱝᱨᱮᱡᱤ ᱦᱤᱥᱟᱹᱵᱽ ᱛᱮ ᱫᱚ ᱵᱟᱝ ᱤᱭᱟᱹ ᱦᱩᱭᱩᱜ ᱜᱮᱭᱟ ᱚᱱᱟ ᱫᱚ ᱵᱟᱞᱮ ᱥᱟᱵ ᱜᱮᱭᱟ ᱚᱱᱟᱛᱮ ᱟᱫᱚ ᱛᱚ ᱤᱭᱟᱹ ᱵᱟᱹᱭᱥᱟᱹᱠ ᱠᱩᱱᱟᱹᱢᱤ ᱛᱮ᱾
ᱦᱮᱸ
ᱚᱱᱟ ᱛᱮ,
ᱟᱨ ᱛᱟᱦᱚᱞᱮ, ᱤᱭᱟᱹ ᱪᱮᱫ ᱠᱚ ᱞᱟᱹᱭᱟ ᱯᱟᱹᱨᱥᱤ ᱡᱤᱛᱠᱟᱹᱨ ᱢᱟᱦᱟ ᱫᱚ ᱪᱮᱫ ᱠᱷᱟᱹᱛᱤᱨ ᱛᱮᱵᱚᱱ ᱢᱟᱱᱟᱣ ᱜᱮᱭᱟ ᱱᱚᱣᱟ ᱫᱚ᱾ ᱤᱧ ᱠᱟᱹᱴᱤᱡ ᱱᱚᱣᱟ ᱫᱤᱠ ᱫᱤᱭᱮ ᱫᱚ ᱵᱟᱹᱧ ᱵᱟᱲᱟᱭ ᱜᱮᱭᱟ ᱠᱷᱟᱡ᱾ ᱠᱟᱹᱴᱤᱡ ᱞᱮᱭ ᱵᱩᱪᱷ
ᱦᱮᱸ, ᱯᱟᱹᱨᱥᱤ ᱡᱤᱛᱠᱟᱹᱨ ᱢᱟᱦᱟ ᱫᱚ ᱟᱠᱚᱣᱟᱜ ᱯᱟᱹᱨᱥᱤ, ᱩᱱᱤᱞᱳᱜ᱾ ᱟᱨᱠᱤ ᱢᱟᱱᱮ ᱢᱤᱫ ᱠᱟᱛᱷᱟ ᱛᱮ ᱞᱟᱹᱭ ᱜᱟᱱᱚᱜᱟ ᱡᱮ ᱡᱤᱛᱠᱟᱹᱨ ᱞᱮᱱᱟ᱾
ᱚ ᱚᱥᱴᱚᱢ ᱛᱚᱯᱚ ᱥᱤᱞ ᱨᱮ ᱚᱱᱟ ᱵᱟᱭᱤᱥᱮ ᱰᱤᱥᱮᱢᱵᱚᱨ ᱛᱚ ᱚᱠᱟᱴ ᱠᱟᱹᱴᱤᱡ ᱠᱟᱹᱴᱤᱡ ᱛᱤᱧ ᱟᱸᱡᱚᱢ ᱟᱠᱟᱫᱟ᱾ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱞᱨᱮ᱾ ᱚᱥᱴᱚᱢ ᱛᱚᱯᱚᱥᱤᱞ ᱨᱮ ᱛᱚ ᱤᱭᱟᱹ ᱥᱮᱞᱮᱫ ᱞᱮᱱᱟ ᱦᱮᱸᱥᱮ?
ᱥᱮᱞᱮᱫ ᱞᱮᱱᱟ ᱦᱮᱸ᱾
ᱦᱳᱭ ᱟᱹᱰᱤ ᱱᱟᱞ ᱱᱟᱯᱟᱭ ᱜᱮ ᱱᱚᱣᱟ ᱟᱵᱚᱣᱟᱜ ᱯᱟᱹᱨᱥᱤ ᱛᱮ ᱚᱞᱚᱜ ᱯᱟᱲᱦᱟᱜ ᱵᱚᱱ ᱧᱟᱢ ᱮᱫᱟ᱾ ᱥᱩᱡᱳᱜᱽ ᱠᱚ ᱦᱮᱸᱥᱮ᱾ ᱟᱨᱚ ᱟᱭᱢᱟ ᱡᱟᱭᱜᱟ ᱨᱮ ᱜᱤᱧ ᱧᱮᱞ ᱫᱟ᱾ ᱢᱟᱱᱮ ᱥᱟᱱᱛᱟᱞᱤ ᱢᱤᱰᱤᱭᱟᱢ ᱛᱮ ᱚᱞᱚᱜ ᱯᱟᱲᱦᱟᱜ ᱪᱟᱹᱞᱩᱜ ᱠᱟᱱᱟ᱾ ᱦᱮᱸᱥᱮ?
ᱦᱮᱸ ᱟᱭᱢᱟ ᱡᱟᱭᱜᱟ ᱜᱮ ᱮᱠᱷᱚᱱ ᱫᱚ ᱢᱟᱨᱟᱝ ᱤᱛᱩᱱ ᱟᱥᱲᱟ ᱠᱚᱨᱮ ᱦᱚᱸ᱾ ᱫᱚ ᱤᱭᱟᱹ ᱥᱮᱞᱮᱫᱚᱜ ᱠᱟᱱᱟ᱾ ᱥᱟᱱᱛᱟᱞᱤ ᱯᱟᱹᱨᱥᱤ ᱛᱟᱵᱚᱣᱟᱜ᱾
ᱢᱮᱱᱠᱷᱟᱱ ᱦᱮᱸ ᱧᱮᱞ ᱢᱟ ᱧᱮᱞ ᱵᱟᱲᱟ ᱦᱩᱭᱩᱜ ᱠᱟᱱᱟ ᱟᱞᱮᱭᱟᱜ ᱟᱛᱩ ᱥᱩᱨ ᱨᱮᱦᱚᱸ ᱥᱟᱱᱛᱟᱞᱤ ᱢᱤᱰᱤᱭᱟᱢ ᱢᱤᱫᱴᱟᱱ ᱤᱥᱠᱩᱞ ᱢᱮᱱᱟᱜᱼᱟ᱾ ᱢᱮᱱᱠᱷᱟᱱ ᱚᱸᱰᱮ ᱯᱟᱹᱴᱷᱩᱣᱟᱹ ᱵᱟᱹᱱᱩᱜ ᱠᱚᱣᱟ᱾ ᱯᱟᱹᱴᱷᱩᱣᱟᱹ ᱵᱟᱹᱱᱩᱜ ᱠᱚᱣᱟ, ᱢᱮᱱᱠᱷᱟᱱ ᱦᱮᱸ ᱜᱚᱝᱠᱮ ᱠᱚᱫᱚ ᱢᱮᱱᱟᱜ ᱠᱚᱣᱟ᱾ ᱤᱥᱠᱩᱞ ᱦᱚᱸ ᱢᱮᱱᱟᱜᱼᱟ, ᱠᱮᱞᱟᱥᱨᱩᱢ ᱠᱚᱦᱚᱸ ᱢᱮᱱᱟᱜᱼᱟ, ᱯᱟᱹᱴᱷᱩᱣᱟᱹ ᱵᱟᱹᱱᱩᱜ ᱠᱟ, ᱢᱮᱱᱠᱷᱟᱱ ᱟᱵᱚᱨᱮᱱ ᱥᱟᱱᱛᱟᱲ ᱥᱚᱢᱟᱡᱽ ᱨᱮᱱ, ᱤᱭᱟᱹ ᱜᱟᱨᱡᱮᱱ ᱠᱚ ᱢᱟᱱᱮ ᱥᱟᱱᱛᱟᱞᱤ ᱢᱤᱰᱤᱭᱟᱢ ᱛᱮ ᱵᱟᱠᱚ ᱯᱟᱲᱦᱟᱣᱮᱫ ᱠᱚᱣᱟ ᱵᱟᱝ ᱵᱟᱝ ᱯᱟᱲᱦᱟᱣ ᱨᱮᱱᱟᱜ ᱠᱟᱨᱚᱱ ᱫᱚ ᱦᱳᱭᱳᱜ ᱠᱟᱱᱟ ᱮᱴᱟᱜ ᱮᱴᱟᱜ, ᱤᱭᱟᱹ ᱤᱭᱟᱹ ᱠᱚ, ᱤᱭᱟᱹ ᱥᱮᱫ ᱠᱚ ᱤᱭᱟᱹ ᱠᱷᱚᱱ, ᱱᱤᱡᱮᱨᱟᱜ ᱤᱭᱟᱹ ᱛᱮ ᱡᱟᱱᱟᱢ ᱟᱭᱳ ᱛᱮ᱾ ᱤᱭᱟᱹ, ᱚᱞᱚᱜ ᱯᱟᱲᱦᱟᱜ ᱥᱩᱡᱳᱜ ᱥᱩᱵᱤᱫᱷᱟ ᱧᱟᱢᱚᱜ ᱠᱟᱱᱟ᱾ ᱢᱮᱱᱠᱷᱟᱱ ᱵᱟᱠᱚ ᱯᱟᱲᱦᱟᱣᱮᱫ ᱠᱚ᱾
ᱦᱮᱸᱻ ᱵᱟᱠᱚ ᱯᱟᱲᱦᱟᱜ
ᱟᱫᱚ ᱚᱱᱟᱜᱮ ᱚᱠᱚᱭ ᱵᱩᱡᱷᱟᱹᱣ ᱠᱚᱣᱟ᱾
ᱦᱮᱸ
ᱟᱛᱳ ᱟᱛᱳ ᱪᱟᱞᱟᱣ ᱠᱟᱛᱮ ᱪᱮᱫ ᱵᱩᱡᱷᱟᱹᱣᱠᱚ ᱠᱷᱟᱱ ᱱᱟᱯᱟᱭᱚᱜᱼᱟ᱾ ᱡᱮ ᱱᱚᱝᱠᱟ ᱟᱵᱚᱣᱟᱜ ᱤᱭᱟᱹᱛᱮ ᱞᱤᱯᱤ ᱛᱮ ᱚᱞᱚᱜ ᱯᱟᱲᱦᱟᱜ ᱮᱛᱚᱦᱚᱵ ᱟᱠᱟᱱᱟ ᱡᱩᱫᱤ ᱯᱟᱲᱦᱟᱜᱼᱟ ᱱᱚᱜᱼᱚᱭ ᱡᱮ ᱟᱵᱚ ᱨᱤᱯᱳᱰ ᱟᱹᱣᱨᱤ ᱵᱚᱱ ᱧᱟᱢᱼᱟ, ᱥᱟᱱᱛᱟᱞᱤ ᱢᱤᱰᱤᱭᱟᱢ ᱛᱮ ᱱᱚᱣᱟ ᱦᱚᱸ ᱧᱟᱢ ᱫᱟᱲᱮᱭᱟᱜᱼᱟ᱾ ᱦᱟᱯᱮᱱ ᱫᱤᱱ ᱟᱥᱟᱜ ᱠᱟᱹᱱᱤᱧ ᱡᱟᱹᱥᱛᱤ ᱯᱟᱹᱴᱷᱩᱣᱟᱹ ᱡᱩᱫᱤ ᱠᱚ ᱛᱟᱦᱮᱱᱟ
ᱡᱟᱥ ᱡᱟᱹᱥᱛᱤ ᱡᱩᱫᱤ ᱯᱟᱹᱴᱷᱩᱣᱟᱹ ᱠᱚ ᱛᱟᱦᱮᱱᱟ ᱢᱟᱱᱮ ᱡᱷᱚᱛᱚ ᱜᱮ ᱥᱚᱢᱵᱷᱚᱵ ᱠᱟᱱᱟ᱾ ᱢᱮᱱᱠᱷᱟᱱ ᱮᱴᱟᱜ ᱢᱤᱰᱤᱭᱟᱢ ᱛᱮᱠᱚ ᱪᱟᱞᱟᱜ ᱠᱟᱱᱟ ᱡᱮᱢᱚᱱ ᱵᱟᱝᱞᱟ ᱢᱤᱰᱤᱭᱟᱢ, ᱤᱝᱞᱤᱥ ᱢᱤᱰᱤᱭᱟᱢ ᱚᱱᱠᱟ ᱦᱟᱸᱜ ᱡᱟᱛᱮ ᱱᱤᱡᱮᱨᱟᱜ ᱤᱭᱟᱹ ᱫᱚᱠᱚ ᱴᱷᱮᱞᱟᱣ ᱜᱤᱰᱤ ᱠᱟᱜ ᱠᱟᱱᱟ᱾
ᱦᱮᱸ ᱟᱵᱚᱣᱟᱜ ᱱᱚᱣᱟ ᱱᱤᱡᱮᱨᱟᱜ ᱫᱚ ᱠᱷᱟᱱ ᱵᱟᱠᱚ
ᱦᱮᱸ ᱥᱮ ᱵᱟᱝ?
ᱦᱮᱸ ᱢᱮᱱᱟᱜ ᱜᱮᱭᱟ᱾ ᱯᱨᱟᱭᱢᱟᱨᱤ ᱤᱥᱠᱩᱞ ᱢᱮᱱᱟᱜᱼᱟ, ᱱᱚᱰᱮ ᱟᱞᱮ ᱟᱛᱳ ᱨᱮᱦᱚᱸ᱾ ᱢᱟᱱᱮ ᱵᱟᱝᱞᱟ ᱢᱤᱰᱤᱭᱟᱢ ᱦᱚᱸ ᱢᱮᱱᱟᱜᱼᱟ᱾ ᱥᱟᱱᱛᱟᱞᱤ ᱢᱤᱰᱤᱭᱟᱢ ᱦᱚᱸ ᱢᱮᱱᱟᱜᱼᱟ᱾ ᱟᱵᱚᱣᱟᱜ ᱱᱚᱣᱟ ᱟᱨᱚ ᱟᱞᱮ ᱯᱟᱥᱮ ᱡᱟᱦᱟᱸ ᱟᱞᱮᱭᱟᱜ ᱵᱟᱡᱟᱨ ᱛᱟᱞᱮ ᱚᱸᱰᱮ ᱤᱭᱟᱹ ᱞᱟᱦᱟ ᱠᱷᱚᱱ ᱜᱮ ᱢᱮᱱᱟᱜᱼᱟ᱾ ᱞᱟᱦᱟ ᱧᱚᱜ
ᱦᱩᱸ ᱦᱳᱭ
ᱢᱮᱱᱠᱷᱟᱱ ᱩᱱᱟᱹᱜ ᱜᱟᱱ ᱯᱟᱹᱴᱷᱩᱣᱟᱹ ᱫᱚ ᱱᱤᱛᱚᱝ ᱫᱚ ᱱᱟᱜ ᱠᱷᱟᱱ ᱵᱟᱠᱚ ᱵᱷᱳᱨᱛᱤ ᱠᱟᱱᱟ ᱾
ᱦᱮᱸ ᱱᱚᱣᱟ ᱜᱮᱛᱚ ᱥᱚᱢᱚᱥᱥᱟ ᱵᱟᱝᱠᱚ ᱵᱷᱚᱨᱛᱤ ᱞᱮᱠᱷᱟᱱ ᱪᱤᱠᱟᱹ ᱛᱮ ᱫᱚ ᱟᱵᱚ ᱞᱟᱦᱟ ᱥᱮᱫ ᱵᱚᱱ ᱪᱟᱞᱟᱜᱼᱟ᱾ᱢᱤᱫᱴᱟᱝ ᱚᱞᱚᱜ ᱯᱟᱲᱦᱟᱜ ᱨᱮᱱᱟᱜ ᱥᱩᱡᱳᱜᱽ ᱥᱩᱵᱤᱫᱷᱟ ᱵᱚᱱ ᱧᱟᱢ ᱫᱟ᱾ ᱮᱱᱠᱷᱟᱱ ᱵᱟᱵᱚᱱ ᱵᱟᱵᱚᱱ ᱯᱟᱲᱦᱟᱣᱮᱫ ᱠᱚᱛᱟ ᱵᱚᱱᱟ ᱜᱤᱫᱽᱨᱟᱹ ᱯᱤᱫᱽᱨᱟᱹ ᱠᱚ᱾
ᱦᱮᱸ
ᱢᱮᱱᱠᱷᱟᱱ ᱱᱚᱣᱟ ᱠᱚᱫᱚ ᱯᱟᱲᱦᱟᱣ ᱤᱭᱟᱹ ᱩᱪᱤᱛ ᱠᱟᱱᱟ᱾
ᱦᱩᱸ ᱚᱱᱟ ᱵᱟᱠᱚ ᱵᱩᱡᱮᱜ ᱛᱟᱵᱚᱱᱟ ᱟᱵᱚ ᱨᱮᱱ ᱦᱚᱲ ᱠᱚᱫᱚ
ᱦᱳᱭ ᱡᱟᱭᱦᱳᱠ ᱢᱮᱱᱠᱷᱟᱱ ᱟᱯᱮ ᱥᱮᱫ ᱥᱚᱨᱦᱟᱭ ᱚᱠᱟ ᱞᱮᱠᱟ ᱦᱳᱭᱳᱜ ᱜᱮᱭᱟ?
ᱥᱚᱨᱦᱟᱭ ᱱᱟᱯᱟᱭ ᱜᱮ ᱦᱩᱭᱩᱜ ᱜᱮᱭᱟ ᱟᱞᱮ ᱥᱮᱫ ᱫᱚ᱾
ᱦᱳᱭᱛᱚ ᱱᱟᱯᱟᱭ ᱱᱟᱯᱟᱭ ᱢᱟᱱᱮ ᱚᱠᱟ ᱞᱮᱠᱟ ᱮᱱᱮᱡ ᱥᱮᱨᱮᱧ?
ᱮᱱᱮᱡ ᱥᱮᱨᱮᱧ
ᱛᱚ ᱟᱠᱷᱟᱡ ᱢᱚᱲᱮ ᱦᱮᱸ ᱢᱚᱲᱮ ᱥᱤᱧ, ᱢᱚᱲᱮ ᱧᱤᱫᱟᱹ ᱟᱠᱷᱟᱡ ᱠᱚ ᱟᱸᱜᱟ ᱟᱹᱭᱩᱵᱟ᱾ ᱪᱮᱛᱟᱱ ᱠᱩᱞᱦᱤ ᱞᱟᱛᱟᱨ ᱠᱩᱞᱦᱤ ᱫᱟᱲᱟ ᱨᱟ ᱫᱟᱲᱟᱱ ᱟᱲᱜᱚ ᱠᱚ ᱫᱟᱲᱟᱱ ᱨᱟᱠᱟᱵ, ᱥᱮᱨᱮᱧ ᱨᱮᱜᱮ ᱢᱮᱱᱟᱜᱼᱟ ᱥᱮ
ᱦᱮᱸ ᱮᱠᱫᱚᱢ᱾ ᱟᱯᱮ ᱫᱚ ᱪᱮᱫ ᱥᱟᱤᱠᱮᱞ? ᱛᱚᱯᱮ ᱥᱚᱨᱦᱟᱭᱚᱜ ᱜᱮᱭᱟ
ᱥᱚᱨᱦᱟᱭ ᱵᱚᱸᱜᱟ ᱨᱮᱜᱮ ᱟᱠᱷᱟᱡ
ᱥᱚᱨᱦᱟᱭ ᱵᱚᱸᱜᱟ ᱨᱮ ᱜᱮ ᱵᱟᱝ?
ᱦᱮᱸ
ᱟᱨᱦᱚᱸ ᱮᱴᱟᱜ ᱠᱚᱨᱮᱡ ᱫᱚ ᱦᱟᱱᱟ ᱤᱭᱟᱹ ᱠᱚᱨᱮ ᱤᱭᱟᱹ ᱵᱚᱸᱜᱟ ᱠᱚᱦᱚᱸ ᱠᱚ ᱥᱚᱨᱦᱟᱭᱚᱜ ᱜᱮᱭᱟ᱾ ᱪᱮᱫ ᱠᱚ ᱞᱟᱹᱭᱟ ᱱᱚᱣᱟ ᱤᱭᱟᱹ ᱥᱟᱠᱨᱟᱛ ᱦᱮᱸ ᱥᱟᱠᱨᱟᱛ ᱚᱠᱛᱚ ᱠᱚ ᱤᱭᱟᱹ ᱥᱚᱨᱦᱟᱭᱚᱜ ᱜᱮᱭᱟ ᱮᱴᱟᱜ ᱠᱚᱨᱮ ᱫᱚ᱾
ᱦᱮᱸ ᱦᱮᱸ
ᱱᱩᱠᱩ ᱜᱮ ᱚᱠᱟ ᱞᱮᱠᱟ ᱠᱚ ᱢᱟᱱᱟᱣ ᱜᱮᱭᱟ ᱥᱚᱨᱦᱟᱭ ᱫᱚ
ᱦᱚᱸ ᱦᱩᱸ ᱡᱮ ᱡᱮᱢᱚᱱ ᱚᱠᱟ ᱥᱮᱫ ᱚᱠᱟ ᱞᱮᱠᱟ ᱠᱚ ᱢᱟᱱᱟᱣ ᱮᱫᱟ᱾
ᱦᱳᱭᱹ
ᱦᱟᱹᱛᱤ ᱞᱮᱠᱟᱱ ᱥᱚᱦᱨᱟᱭ ᱞᱟᱹᱭ ᱜᱮᱭᱟ ᱠᱚ ᱛᱚᱺ ᱚᱱᱟᱛᱮ ᱢᱤᱫᱴᱟᱝ ᱠᱟᱛᱷᱟ ᱨᱮ ᱵᱟᱠᱚ ᱞᱟᱹᱭᱟ ᱢᱟᱱᱮ ᱤᱭᱟᱹ ᱦᱤᱞᱳᱜ ᱥᱚᱨᱦᱟᱭ ᱛᱟᱨ ᱫᱚᱥᱟᱨ ᱦᱤᱞᱳᱜ ᱪᱮᱛᱟᱱ ᱠᱩᱞᱦᱤ ᱪᱮᱛᱟᱱ ᱛᱮ ᱞᱟᱛᱟᱨ ᱠᱩᱞᱦᱤ ᱞᱟᱛᱟᱨ ᱛᱮᱹ ᱦᱟᱹᱛᱷᱤ ᱞᱮᱠᱟᱱ ᱥᱚᱨᱦᱟᱭ ᱫᱚ ᱱᱟᱭ ᱯᱟᱨᱚᱢ ᱪᱟᱞᱟᱣᱮᱱ ᱱᱚᱜᱼᱚ ᱱᱚᱝᱠᱟᱱᱟᱜ ᱠᱟᱛᱷᱟ ᱠᱚ ᱞᱟᱹᱭᱟᱜ ᱠᱤᱭᱟ ᱱᱮᱥ ᱥᱚᱦᱨᱟᱭ
ᱦᱮᱸ ᱦᱮᱸ ᱞᱟᱹᱭ ᱜᱮᱭᱟᱠᱚ ᱚᱱᱟᱠᱚᱫᱚ ᱯᱟᱨᱚᱢ ᱞᱮᱱᱠᱷᱟᱱ ᱯᱟᱨᱚᱢ ᱪᱟᱞᱟᱣᱱᱟ ᱥᱚᱨᱦᱟᱭ ᱫᱚᱹ ᱥᱮᱨᱢᱟ ᱨᱮ ᱢᱤᱫ ᱫᱷᱟᱣ
ᱩᱸ ᱦᱮᱸ ᱛᱚ ᱦᱟᱹᱛᱷᱤ ᱠᱚᱫᱚ ᱠᱚ ᱪᱟᱞᱟᱜ ᱜᱮᱭᱟ ᱥᱮ ᱵᱟᱝ ᱟᱯᱮ ᱥᱮᱫ ᱫᱚᱸ
ᱦᱟᱹᱛᱷᱤ ᱠᱚᱫᱚ ᱢᱮᱱᱟᱜ ᱠᱚᱜᱮᱭᱟ ᱦᱟᱹᱛᱷᱤ ᱠᱚᱫᱚᱺ ᱳᱭᱨᱚᱠᱚᱢ ᱡᱩᱫᱤ ᱦᱟᱱᱛᱮ ᱠᱷᱟᱱ ᱵᱤᱞᱟ. ᱫ ᱫᱤᱥᱚᱢ ᱥᱮᱫ ᱜᱮᱛᱚ ᱵᱟᱹᱲᱛᱤ ᱠᱚ ᱞᱟᱹᱭ ᱠᱚᱣᱟ ᱦᱟᱱᱛᱮᱹᱹ ᱟᱞᱮ ᱥᱮᱫ ᱫᱚᱠᱚ ᱦᱮᱡ ᱜᱚᱫᱚᱜ ᱜᱮᱭᱟ ᱱᱚᱛᱮ ᱫᱚ ᱵᱤᱨᱹ ᱫᱤᱥᱚᱢ ᱜᱮᱭᱟ ᱛᱚ ᱰᱩᱝᱨᱤ ᱠᱚ ᱢᱮᱱᱟᱜᱼᱟ ᱵᱟᱠᱚ ᱨᱟᱠᱟᱵ ᱫᱟᱲᱮᱭᱟᱜᱼᱟ ᱱᱚᱣᱟ ᱠᱚᱫᱚ ᱠᱚ ᱨᱟᱠᱟᱵᱹᱹ ᱟᱵᱚᱜ ᱨᱮᱦᱚᱸ ᱟᱫᱚ ᱫᱷᱤᱨᱤ ᱠᱚ ᱫᱚ ᱢᱮᱱᱟᱜᱼᱟ ᱛᱚ ᱟᱫᱚ ᱟᱹᱰᱤ ᱵᱟᱭᱪᱟᱱᱥ ᱨᱮᱠᱚ ᱦᱤᱡᱩᱜ ᱯᱮᱭᱟ ᱠᱟᱛᱮᱫ ᱱᱚᱱᱛᱮ
ᱦᱳᱭ ᱦᱳᱭᱹ
ᱦᱮᱡ ᱞᱮᱱᱠᱷᱟᱱ ᱟᱫᱚ ᱫᱚᱢᱮ ᱵᱚᱛᱚᱨ ᱟᱞᱮ ᱫᱚ ᱦᱟᱹᱛᱷᱤ
ᱦᱮᱸ ᱡᱷᱟᱲᱜᱨᱟᱢ ᱰᱤᱥᱴᱤᱠ ᱫᱚ ᱠᱷᱟᱡ ᱯᱩᱨᱟᱹᱯᱩᱨᱤ ᱡᱮ ᱦᱟᱹᱛᱷᱤᱭᱜ ᱮᱨᱤᱭᱟ ᱠᱟᱱᱟ ᱚᱱᱟ ᱠᱚᱨᱮ ᱫᱚ ᱮᱱᱤᱴᱮᱢ ᱠᱚ ᱧᱟᱢᱚᱜ ᱤᱭᱟᱹ ᱚᱱᱟ ᱠᱷᱟᱹᱛᱤᱨ
ᱮᱸ
ᱡᱟᱦᱟᱸ ᱠᱷᱡ ᱡᱩᱫᱤ ᱡᱷᱟᱲᱜᱨᱟᱢ ᱰᱤᱥᱴᱤᱠ ᱠᱚ ᱦᱮᱡ ᱞᱮᱠᱷᱟᱱ ᱧᱤᱫᱟᱹ ᱫᱚᱹ ᱤᱥᱤ ᱫᱚ ᱟᱞᱚᱢ ᱚᱱᱮ ᱤᱱᱠᱟᱹ ᱜᱤᱭᱟ ᱵᱮᱲᱟ ᱵᱤᱲᱤ ᱨᱮᱜᱮ ᱪᱟᱞᱟᱜ ᱵᱷᱟᱜᱮᱭᱟ ᱛᱤᱨᱮᱢ ᱧᱟᱢᱮᱭᱟ ᱚᱱᱠᱨᱮᱢ ᱠᱟᱢᱤ ᱡᱚᱢᱟᱢ ᱛᱟᱯᱤᱝᱜᱼᱟ ᱵᱩᱡ ᱵᱟᱢ ᱵᱩᱡ
ᱦᱮᱸ ᱞᱟᱹᱭ ᱵᱟᱝᱠᱚ ᱪᱟᱞᱟᱜᱼᱟ ᱩᱱᱠᱩ ᱫᱚ ᱞᱟᱡ ᱡᱟᱞᱟᱜ ᱩᱱᱠᱩ ᱦᱚᱸᱠᱚ ᱫᱟᱬᱟᱱᱟ
ᱦᱳᱭ
ᱟᱯᱮᱴᱷᱮᱡ ᱛᱟᱦᱚᱞᱮ ᱦᱟᱹᱛᱤ ᱠᱚᱫᱚ ᱠᱚ ᱪᱟᱞᱟᱜ ᱜᱮᱭᱟ ᱥᱮ ᱵᱟᱝ?
ᱦᱮᱸ ᱦᱟᱹᱛᱤ ᱠᱚᱫᱚ ᱠᱚ ᱦᱤᱡᱩᱜ ᱜᱮᱭᱟ, ᱚᱱᱟ ᱛᱟᱭᱚᱢ ᱛᱟᱭᱚᱢ ᱛᱮ ᱵᱤᱨ ᱥᱩᱠᱨᱤ ᱦᱚᱸᱠᱚ ᱦᱤᱡᱩᱜ ᱜᱮᱭᱟ᱾ ᱟᱹᱰᱤ ᱟᱭᱢᱟ ᱵᱤᱨ ᱥᱩᱠᱨᱤᱤᱞ ᱞᱮ ᱧᱮᱞ ᱟᱠᱟᱫ ᱠᱚᱣᱟ ᱥᱮ ᱟᱞᱮᱭᱟᱜ ᱚᱲᱟᱜ ᱫᱷᱟᱨᱮ ᱫᱷᱟᱨᱮ ᱛᱮᱦᱚᱸ ᱵᱤᱨ ᱥᱩᱠᱨᱤ ᱟᱛᱳ ᱥᱩᱠᱨᱤ ᱥᱟᱞᱟᱜ ᱠᱚ ᱜᱟᱛᱮ ᱜᱚᱫᱚᱜ ᱜᱮᱭᱟ